ᱦᱮᱞᱳᱣ
ᱦᱮᱞᱳ
ᱦᱮᱸ ᱢᱮᱱᱫᱟᱞᱤᱧ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱡᱚᱦᱟᱨ ᱜᱮ᱾
ᱦᱩᱸ᱾
ᱫᱤᱭᱮ ᱱᱟᱯᱟᱭ ᱜᱮᱛᱚ?
ᱦᱳᱭ ᱱᱟᱯᱟᱭ ᱵᱟᱲᱟᱜᱮ, ᱟᱹᱵᱤᱱ ᱜᱮ ᱪᱮᱫ ᱞᱮᱠᱟ?
ᱟᱹᱞᱤᱧ ᱦᱚᱸ ᱱᱟᱯᱟᱭ ᱜᱮ᱾
ᱦᱩᱸ᱾ ᱠᱤᱫᱩᱵ ᱵᱟᱲᱟ ᱦᱩᱭᱱᱟᱥᱮ ᱟᱹᱣᱨᱤ?
ᱦᱳᱭ ᱦᱳᱭ ᱠᱤᱫᱩᱜ ᱦᱩᱭᱮᱱᱟ ᱱᱮ ᱮ ᱱᱤᱛᱚᱜ ᱜᱮ᱾
ᱦᱩᱸ᱾ ᱟᱫᱚ ᱜᱚᱝᱠᱮ ᱞᱟᱹᱭ ᱫᱟᱹᱞᱤᱧ ᱟ ᱛᱚᱵᱮ ᱢᱤᱫᱴᱤᱡ ᱴᱚᱯᱤᱠ ᱞᱟᱹᱭ ᱫᱟᱞᱤᱧ ᱞᱟᱹᱭ ᱵᱮᱱ ᱱᱤᱭᱟᱹ ᱠᱟᱹᱴᱤᱡ ᱜᱟᱯᱟᱞ ᱢᱟᱨᱟᱣ ᱦᱩᱭᱩᱜᱼᱟ᱾
ᱦᱩᱸ᱾ ᱪᱮᱫ ᱞᱤᱧ ᱞᱟᱹᱭᱟ᱾
ᱦᱮᱸ
ᱢᱮᱱᱫᱟᱹᱞᱤᱧ ᱴᱚᱯᱤᱠ ᱫᱚ ᱦᱳᱭᱳᱜ ᱠᱟᱱᱟ ᱱᱚᱣᱟ ᱟᱵᱚ ᱥᱟᱱᱛᱟᱲ ᱦᱚᱯᱚᱱ ᱠᱟᱹᱢᱤ ᱠᱟᱹᱥᱱᱤ ᱟᱨᱡᱟᱣ ᱡᱚᱛᱚ ᱠᱤᱪᱷᱩ ᱵᱚᱱ ᱫᱟᱲᱮᱭᱟᱜᱼᱟ ᱱᱤᱛᱜ ᱦᱚᱸ ᱪᱮᱫᱟᱜ ᱟᱵᱚ ᱫᱚ ᱛᱟᱭᱚᱢ ᱨᱮ ᱢᱮᱱᱟᱜ ᱵᱚᱱᱟ ᱮᱴᱟᱜ ᱡᱟᱹᱛᱤ ᱠᱷᱚᱱ?
ᱦᱮᱸ ᱟᱹᱰᱤ ᱵᱷᱟᱹᱞᱤ ᱠᱟᱛᱷᱟ ᱵᱮᱱ ᱞᱟᱹᱭ ᱠᱟᱫᱟ᱾ ᱢᱟᱱᱮ ᱠᱩᱠᱞᱤ ᱵᱮᱱ ᱫᱚᱦᱚ ᱫᱟᱫᱟ᱾
ᱦᱚᱸ ᱦᱚᱸ᱾
ᱦᱩᱸ ᱱᱚᱜᱼᱚᱭ ᱟᱵᱚ ᱥᱟᱱᱛᱟᱲ ᱦᱚᱯᱚᱱ ᱫᱚ ᱡᱚᱛᱚ ᱨᱮᱜᱮ ᱢᱟᱱᱮ ᱡᱚᱛᱚ ᱜᱮ ᱢᱟᱱᱮ ᱪᱮᱫ ᱞᱤᱧ ᱢᱮᱱᱟ ᱡᱚᱛᱚ ᱫᱤᱠ ᱛᱮᱜᱮ ᱵᱚᱱ ᱟᱵᱚ ᱵᱚᱱ ᱩᱱᱱᱚᱛᱤ ᱧᱚᱜ ᱜᱮᱭᱟ᱾ ᱠᱤᱱᱛᱩ ᱟᱵᱚ ᱚᱱᱟ ᱡᱤᱱᱤᱥ ᱚᱱᱟ ᱥᱩᱡᱳᱜᱽ ᱵᱟᱵᱚᱱ ᱧᱟᱢᱛᱮ ᱚᱱᱟ ᱡᱤᱱᱤᱥ ᱠᱟᱡᱮ ᱨᱮ ᱵᱟᱵᱚᱱ ᱞᱟᱜᱟᱣ ᱫᱟᱲᱮᱭᱟᱜᱼᱟ᱾
ᱟᱪᱪᱷᱟ ᱟᱪᱪᱷᱟ᱾
ᱟᱨ ᱛᱮᱦᱮᱧ ᱜᱟᱯᱟ ᱧᱮᱞᱚᱜ ᱠᱟᱱᱟ ᱡᱟᱹᱥᱛᱤ ᱱᱚᱜᱼᱚᱭ ᱦᱟᱱ ᱟᱵᱚ ᱱᱟᱣᱟ ᱱᱟᱣᱟ ᱡᱮᱱᱟᱨᱮᱥᱚᱱ ᱠᱚ ᱡᱟᱦᱟᱸ ᱛᱤᱱᱟᱹᱜ ᱛᱮᱦᱤᱧ ᱜᱟᱯᱟ ᱱᱚᱜᱼᱚᱭ ᱢᱳᱵᱟᱭᱤᱞ ᱠᱚ ᱦᱮᱡ ᱟᱠᱟᱱ ᱛᱮ ᱦᱚᱲ ᱦᱚᱸᱵᱚᱱ ᱢᱟᱱᱮ ᱟᱞᱥᱤ ᱪᱟᱵᱟᱣ ᱠᱟᱱᱟ᱾
ᱟᱪᱪᱷᱟ ᱪᱷᱟ ᱪᱷᱟ᱾
ᱢᱟᱱᱮ ᱡᱚᱛᱚ ᱦᱚᱲᱜᱮ ᱢᱟᱱᱮ ᱟᱵᱚ ᱥᱟᱱᱛᱟᱲ ᱥᱚᱢᱟᱡᱽ ᱢᱟ ᱟᱨᱚ ᱡᱟᱹᱥᱛᱤ ᱠᱟᱭᱛᱮ ᱱᱚᱜᱼ ᱱᱟ ᱯᱨᱳᱜᱨᱟᱢ ᱠᱚ ᱦᱩᱭᱩᱜ ᱠᱟᱱᱟ ᱚᱱᱟ ᱠᱚᱨᱮ ᱡᱟᱹᱥᱛᱤ ᱵᱚᱱ ᱪᱟᱞᱟᱜ ᱠᱟᱱᱟ᱾
ᱟ
ᱢᱟᱱᱮ ᱩᱱᱟᱹᱜ ᱴᱟᱠ ᱢᱟᱱᱮ ᱯᱟᱲᱦᱟᱣ ᱥᱮᱫ ᱫᱚ ᱢᱟᱱᱮ ᱩᱱᱟᱹᱜ ᱴᱟ ᱵᱟᱵᱚᱱ ᱟᱜᱽᱨᱚᱦᱚ ᱵᱟᱵᱚᱱ ᱩᱫᱩᱜ ᱮᱫᱟ᱾ ᱚᱱᱟ ᱦᱟᱛᱮᱫ ᱛᱮ ᱢᱟᱱᱮ ᱚᱲᱟᱜ ᱜᱟᱨᱡᱮᱱ ᱦᱚᱸ ᱩᱱᱟᱹᱜ ᱮᱴᱟ ᱵᱟᱵᱚᱱ ᱜᱟᱡᱡᱚ ᱠᱟᱱᱟ ᱜᱤᱫᱟᱹᱨ ᱠᱚᱦᱚᱸ᱾
ᱦᱩᱸ ᱦᱩᱸ
ᱚᱱᱟ ᱦᱚᱛᱮᱛᱮ ᱟᱵᱳ ᱩᱱᱟᱹᱜᱴᱟ ᱞᱟᱦᱟ ᱥᱮᱫ ᱫᱚ ᱵᱟᱵᱚᱱ ᱥᱮᱱ ᱫᱟᱲᱮᱭᱟᱜ ᱠᱟᱱᱟ᱾ ᱜᱤᱫᱟᱹᱨ ᱢᱟᱱᱮ ᱩᱱᱟᱹᱜ ᱟᱵᱚ ᱦᱚᱨ ᱵᱟᱵᱚᱱ ᱩᱫᱩᱜ ᱫᱟᱲᱮᱭᱟᱠᱚ ᱠᱟᱱᱟ ᱞᱟᱦᱟᱥᱮᱫ᱾
ᱟᱪᱪᱷᱟ ᱟᱪᱪᱷᱟ᱾
ᱡᱮ ᱜᱟᱨᱡᱮᱱ ᱠᱟᱹᱴᱤᱡ ᱡᱩᱫᱤ ᱵᱟᱵᱮᱱ ᱛᱤᱸᱜᱩᱱᱟ, ᱢᱟᱱᱮ ᱠᱮᱴᱮᱡ ᱥᱟᱺᱦᱤᱡ ᱡᱩᱫᱤ ᱵᱟᱵᱚᱱ ᱜᱤᱫᱟᱹᱨᱟᱹ ᱛᱚ ᱥᱮ ᱜᱟᱭᱤᱰ ᱠᱟᱹᱴᱤᱡ ᱜᱟᱭᱤᱰ ᱞᱟᱜᱟᱜᱼᱟ᱾ ᱚᱱᱠᱟ ᱡᱩᱫᱤ ᱜᱟᱤ ᱜᱟᱤ ᱜᱤᱫᱟᱹᱨ ᱵᱟᱵᱮᱱ ᱜᱟᱭᱤᱰᱭᱟ ᱛᱟᱦᱚᱞᱮ ᱛᱚ ᱵᱟᱵᱮᱱ ᱞᱟᱦᱟ ᱫᱟᱲᱮᱭᱟᱜ ᱵᱟᱭ ᱞᱟᱦᱟ ᱫᱟᱲᱮᱭᱟᱜᱼᱟ ᱜᱤᱫᱟᱹᱨ᱾ ᱩᱱᱤ ᱫᱚ ᱩᱱᱟᱹᱜᱠᱴᱟ ᱛᱚ ᱟᱨ ᱚᱠᱟᱴᱟᱜ ᱥᱟᱹᱦᱤ ᱚᱠᱟᱴᱟᱜ ᱠᱷᱟᱨᱟᱯ ᱚᱱᱟᱛᱮ ᱟᱨ ᱵᱟᱭ ᱵᱤᱪᱟᱹᱨ ᱫᱟᱲᱮᱭᱟᱜᱼᱟ᱾ ᱟᱵᱮᱱ ᱡᱟᱦᱟᱸ ᱠᱟᱹᱴᱤᱡ ᱠᱷᱚᱱᱟᱜ ᱡᱟᱦᱟᱸ ᱞᱮᱠᱟ ᱵᱮᱱ ᱥᱤᱠᱷᱟᱸᱣ ᱤᱫᱤᱭᱮᱭᱟ, ᱜᱤᱫᱟᱹᱨ ᱚ ᱚᱴᱳᱢᱮᱴᱤᱠᱞᱤ ᱟᱡ ᱯᱚᱨᱮ ᱠᱟᱹᱴᱤᱡᱼᱮ ᱵᱚᱦᱚᱜ ᱨᱮ ᱡᱩᱫᱤ ᱚᱱᱠᱟ ᱵᱩᱫᱽᱫᱷᱤ ᱦᱮᱡ ᱟᱭᱟ ᱚᱴᱳᱢᱮᱴᱤᱠᱮᱞᱤ ᱩᱱᱤ ᱜᱤᱫᱟᱹᱨ ᱟᱡᱛᱮ ᱚᱱᱟ ᱢᱤᱫᱴᱤᱡ ᱪᱤᱱᱛᱟᱹ ᱵᱷᱟᱵᱱᱟ ᱦᱮᱡ ᱟᱭᱟ ᱡᱮ ᱦᱮᱸ ᱤᱧ ᱱᱤᱛᱚᱜ ᱢᱟᱱᱮᱧ ᱪᱤᱱᱛᱟᱹ ᱧᱟᱢᱟ ᱵᱟᱦᱨᱮ ᱨᱮᱱᱟ ᱟᱥᱮ ᱯᱟᱥᱮ ᱡᱤᱱᱤᱥ ᱡᱚᱛᱚ ᱠᱤᱪᱷᱩ᱾ ᱡᱮ ᱱᱤᱛᱚᱜ ᱟᱵᱚ ᱱᱚᱣᱟ ᱫᱮᱥ ᱨᱮ ᱪᱮᱫ ᱪᱟᱞᱟᱜ ᱠᱟᱱᱟ ᱚᱠᱟ ᱯᱚᱨᱤᱥᱛᱤᱛᱤ ᱪᱟᱞᱟᱜ ᱠᱟᱱᱟ᱾ ᱛᱟᱦᱚᱞᱮ ᱤᱧ ᱪᱤᱠᱟᱹ ᱵᱟᱯ ᱛᱮ ᱚᱱᱮ ᱚᱱᱟ ᱡᱟᱭᱜᱟ ᱨᱮ ᱢᱟᱱᱮ ᱟᱹᱰᱤ ᱵᱮᱥ ᱡᱟᱭᱜᱟ ᱨᱮ ᱤᱧᱤᱧ ᱥᱮᱴᱮᱞ ᱥᱮᱴᱮᱞᱚᱜᱼᱟ᱾
ᱦᱚᱭ ᱥᱮ᱾
ᱦᱳᱭ ᱜᱚᱝᱠᱮ, ᱡᱩᱫᱤ ᱱᱚᱣᱟ ᱠᱚ ᱜᱤ ᱱᱚᱝᱠᱟ ᱠᱷᱟᱭ ᱮᱦᱚᱵ ᱠᱷᱚᱱᱟᱜ ᱡᱩᱫᱤ ᱜᱤᱫᱟᱹᱨ ᱵᱮᱥ ᱧᱚᱜ ᱥᱮ ᱤᱭᱟᱹ ᱥᱤᱠᱷᱱᱟᱹᱛ ᱠᱚ ᱧᱟᱢᱟ ᱛᱟᱦᱚᱞᱮ ᱱᱤᱥᱪᱳᱚᱭ ᱵᱷᱟᱹᱞᱤ ᱡᱟᱭᱜᱟ ᱨᱮᱵᱚᱱ ᱥᱮᱱᱚᱜᱼᱟ᱾ ᱟᱨ ᱱᱚᱜᱼᱚ ᱱᱟ ᱯᱟᱛᱟ ᱪᱷᱟᱛᱟ ᱡᱟᱹᱥᱛᱤ ᱵᱚᱱ ᱟᱵᱚ ᱫᱚ ᱟᱵᱚ ᱡᱟᱦᱟᱸᱭ ᱥᱟᱱᱛᱟᱲ ᱦᱚᱯᱚᱱ ᱡᱟᱹᱥᱛᱤ ᱱᱚᱜᱼᱚᱭ ᱯᱟᱛᱟ ᱪᱷᱟᱛᱟ ᱵᱚᱱ ᱤᱭᱟᱹ ᱠᱚᱨᱟᱣᱮᱫᱟ ᱱᱚᱣᱟ ᱦᱚᱛᱮᱫ ᱠᱟᱹᱴᱤᱡ ᱜᱤᱫᱟᱹᱨ ᱴᱷᱮᱡ ᱵᱮᱰ ᱤᱯᱷᱮᱠᱴ ᱯᱟᱲᱟᱜ ᱠᱟᱱᱟ᱾ ᱱᱚᱜᱼᱚ ᱱᱚᱣᱟ ᱠᱚ ᱦᱚᱛᱮᱡ ᱛᱮᱜᱮ ᱩᱱᱟᱹᱜ ᱮᱠᱴᱟ, ᱞᱟᱹᱭ ᱵᱮᱱ?
ᱟᱹᱞᱤᱧ ᱫᱚ ᱦᱟᱸᱜ ᱞᱤᱧ ᱢᱮᱱᱟ ᱡᱮ ᱟᱵᱚ ᱥᱟᱱᱛᱟᱲ ᱠᱚᱜᱮ ᱦᱳᱭᱛᱳ ᱯᱟᱛᱟ ᱪᱷᱟᱛᱟ ᱱᱚᱠ -ᱠᱟ ᱵᱚᱱ ᱠᱚᱨᱟᱣᱫᱟ, ᱚᱱᱟ ᱫᱚ ᱦᱟᱸᱜ ᱴᱷᱤᱠ ᱵᱟᱹᱞᱤᱧ ᱢᱮᱛᱟᱜᱼᱟ, ᱠᱟᱨᱚᱱ ᱫᱮᱠᱤ ᱦᱚᱯᱚᱱᱟᱜ ᱦᱚᱸᱞᱤᱧ ᱧᱮᱞ ᱠᱟᱫᱟ ᱡᱮ ᱫᱚᱢᱮᱜᱟᱱ ᱜᱮ ᱢᱮᱞᱟ ᱢᱮᱱᱟᱜᱼᱟ, ᱩᱱᱠᱩ ᱵᱟᱨᱚ ᱢᱟᱥᱮ ᱛᱮᱨᱚᱴᱤ ᱯᱩᱡᱟᱹ ᱢᱮᱱᱟᱜ ᱛᱟᱠᱚᱣᱟ᱾ ᱛᱮᱨᱚᱴᱤ ᱢᱮᱞᱟ ᱦᱚᱸᱠᱚ ᱵᱮᱨ ᱠᱚᱟᱣ ᱛᱟᱦᱮᱱᱟ᱾
ᱦᱳᱭ᱾
ᱛᱚᱵᱮ, ᱢᱮᱞᱟ ᱫᱚ ᱠᱷᱟᱱ ᱫᱚᱞᱤᱧ ᱢᱮᱱᱟ ᱡᱮ ᱟᱵᱚᱣᱟᱜ ᱜᱮ ᱚᱱᱠᱟ ᱚᱱᱠᱟ ᱫᱚ ᱵᱟᱝ, ᱟᱫᱚ
ᱦᱮᱸ᱾
ᱡᱮ ᱢᱮᱞᱟ ᱨᱮᱜᱮ ᱯᱮ ᱛᱟᱵᱚᱱᱟ, ᱥᱮ ᱟᱨᱦᱚᱸ ᱡᱟᱦᱟᱸ ᱫᱚ ᱟᱵᱚ ᱫᱚ ᱮ ᱟᱵᱚᱣᱟᱜ ᱢᱟᱱᱮ ᱟᱹᱜᱤᱞ ᱥᱟᱹᱦᱤᱡ ᱪᱤᱱᱛᱟᱹ ᱵᱷᱟᱵᱽᱱᱟ ᱥᱮ ᱵᱩᱫᱽᱫᱷᱤ ᱫᱟᱲᱮ ᱠᱚ ᱱᱚᱝᱠᱟᱱᱟᱜ᱾ ᱠᱳᱱᱳ ᱤᱭᱟᱹ ᱢᱮᱱᱟᱜ ᱛᱟᱵᱚᱱᱟ, ᱤᱯᱷᱮᱠᱴ ᱢᱮᱱᱟᱜᱼᱟ᱾
ᱦᱮᱸ᱾ ᱚᱱᱟ ᱫᱚ ᱯᱨᱳᱜᱨᱟᱢ ᱛᱮᱫᱚ ᱩᱱᱟᱹᱜ ᱮᱴᱟ ᱟᱵᱚ ᱱᱚᱜ-ᱚᱭ ᱯᱟᱛᱟᱪᱷᱟᱛᱟ ᱫᱚ ᱩᱱᱟᱹᱜ ᱤᱯᱷᱮᱠᱴ ᱫᱚ ᱵᱟᱭ ᱯᱟᱲᱟᱣ ᱮᱫᱟ᱾ ᱟᱵᱮᱱ ᱧᱮᱞ ᱵᱮᱱ ᱯᱟᱛᱟ ᱪᱷᱟᱛᱟ ᱛᱮ ᱫᱚ ᱩᱱᱟᱹᱜ ᱤᱯᱷᱮᱠᱴ ᱫᱚ ᱵᱟᱭ ᱯᱟᱲᱟᱣᱮᱫᱟ᱾ ᱟᱵᱮᱱ ᱡᱩᱫᱤ ᱜᱤᱫᱟᱹᱨ ᱥᱮᱫ ᱥᱟᱹᱦᱤ ᱫᱤᱥᱟᱹ ᱵᱟᱵᱮᱱ ᱩᱫᱩᱜ ᱟᱭᱟ, ᱛᱟᱦᱞᱮ ᱛᱚ ᱠᱤᱪᱷᱩ ᱜᱤᱫᱟᱹᱨ ᱜᱟᱭᱤᱰ ᱵᱟᱵᱮᱱ ᱜᱟᱭᱤᱰ ᱮᱭᱟ, ᱩᱱᱤ ᱫᱚ ᱯᱟᱛᱟ ᱡᱷᱟᱛᱮᱭ ᱪᱟᱞᱟᱜᱼᱟ᱾
ᱦᱮᱸ ᱦᱮᱸ
ᱯᱟᱛᱟ ᱪᱷᱟᱛᱟ ᱪᱟᱞᱟᱜ-ᱟ ᱯᱟᱛᱟ ᱪᱷᱟᱛᱟ ᱨᱮ ᱪᱮᱫ ᱠᱚᱧ ᱥᱮᱬᱟᱭᱟ ᱡᱮ ᱟᱨᱼᱼᱼ ᱛᱮᱦᱮᱧ ᱜᱟᱯᱟ ᱢᱟ ᱢᱳᱵᱟᱭᱤᱞ ᱨᱮ ᱡᱷᱚ ᱡᱚᱛᱚ ᱠᱤᱪᱷᱩ ᱧᱮᱞᱚᱜ ᱠᱟᱱᱟ, ᱢᱳᱵᱟᱭᱤᱞ ᱨᱮ ᱡᱟᱦᱟᱸ ᱞᱮᱠᱟ ᱠᱟᱭ ᱧᱮᱞ ᱫᱟᱭ ᱚᱱᱠᱟᱜᱮ ᱥᱮᱬᱟ ᱤᱫᱤᱭᱮᱫᱟᱭ ᱛᱟᱦᱚᱞᱮ ᱚᱲᱟᱜ ᱜᱟᱨᱡᱮᱱ ᱡᱩᱫᱤ ᱠᱤᱪᱷᱩ ᱵᱟᱵᱮᱱ ᱜᱟᱭᱤᱰ ᱮᱭᱟ᱾ ᱛᱟᱦᱚᱞᱮ ᱛᱚ ᱩᱱᱤ ᱜᱤᱫᱽᱨᱟᱹ ᱫᱚ ᱚᱱᱟ ᱠᱚ ᱧᱮᱞ ᱛᱮᱜᱮ ᱛᱚᱭ ᱥᱮᱬᱟᱭᱟ ᱥᱮ᱾
ᱦᱩᱸ
ᱱᱚᱜ-ᱚᱭ ᱫᱤᱠᱩ ᱫᱤᱠᱩ ᱥᱟᱛᱤᱠ ᱜᱤᱫᱽᱨᱟᱹ ᱫᱚ ᱪᱮᱫ ᱞᱮᱠᱟ? ᱟᱡ ᱯᱟᱛᱟ ᱪᱷᱟᱛᱟ ᱯᱚᱨᱚᱵᱽ ᱛᱚᱨᱚᱵᱽ ᱡᱚᱛᱚ ᱜᱮ ᱦᱩᱭᱩᱜ ᱠᱟᱱ ᱛᱟᱠᱚᱣᱟ᱾ ᱠᱤᱱᱛᱩ ᱩᱱᱠᱩ ᱢᱤᱫᱴᱤᱡ ᱞᱟᱭᱤᱱ ᱨᱮᱠᱚ ᱫᱚᱦᱚ ᱟᱠᱟᱫ ᱠᱚᱣᱟ ᱜᱟᱨᱡᱮᱱ ᱠᱚ, ᱜᱟᱨᱡᱮᱱᱼᱼᱼ ᱩᱱᱤ ᱢᱤᱫᱴᱤᱡ ᱜᱤᱫᱟᱹᱨ ᱡᱮ ᱪᱮᱫ ᱞᱮᱠᱟ ᱠᱟᱛᱮ ᱤᱧ ᱵᱮᱥ ᱡᱟᱭᱜᱟ ᱨᱤᱧ ᱥᱮᱴᱮᱨ ᱮᱭᱟ ᱩᱱᱤ ᱯᱨᱳᱜᱨᱟᱢᱼᱼᱼ ᱡᱚᱛᱚ ᱠᱤᱪᱷᱩ ᱠᱚ ᱩᱱᱠᱩ ᱦᱚᱸᱠᱚ ᱠᱚᱨᱟᱣ ᱜᱮᱭᱟ ᱟᱵᱚ ᱠᱷᱚᱱᱟᱜ ᱡᱟᱹᱥᱛᱤ᱾
ᱦᱩᱸ ᱦᱩᱸ ᱢᱟᱱᱮ ᱟᱵᱚ ᱠᱷᱚᱱ ᱫᱚ ᱦᱚᱭᱛᱚ ᱩᱱᱠᱩᱣᱟᱜ ᱫᱚ ᱢᱤᱫᱴᱮᱱ ᱡᱚᱥ ᱥᱮ ᱮᱢ ᱥᱮ ᱴᱟᱨᱜᱮᱴ ᱡᱟᱦᱟᱸ ᱵᱚᱱ ᱢᱮᱼᱼᱼ ᱛᱟᱜ-ᱟ ᱚᱱᱟ ᱦᱚᱭᱛᱚ ᱩᱱᱠᱩ ᱫᱚ ᱠᱮᱴᱮᱡ ᱥᱟᱺᱦᱤᱡᱼᱼᱼ ᱠᱚ ᱦᱟᱛᱟᱣᱟ ᱟᱨ ᱟᱵᱚ ᱫᱚ ᱟᱨ ᱚᱱᱠᱟ ᱞᱮᱠᱟ ᱫᱚ ᱵᱟᱵᱚᱱ ᱦᱟᱛᱟᱣᱟ᱾ ᱦᱮᱸ ᱪᱟᱞᱟᱜ ᱠᱟᱱ ᱜᱤᱭᱟᱹᱧ ᱡᱚᱥ ᱜᱤᱭᱟᱹᱧ ᱚᱱᱟ ᱡᱟᱦᱟᱸ ᱵᱚᱡᱷᱟ ᱛᱩᱧ ᱠᱚ ᱢᱮᱱᱟᱜ-ᱟ ᱡᱚᱥᱚᱜ ᱠᱷᱟᱱ ᱡᱚᱥᱚᱜ-ᱟ᱾ ᱥᱮ ᱱᱚᱜ-ᱚᱭ ᱟᱵᱚ ᱡᱟᱦᱟᱸᱭ ᱪᱟᱹᱠᱨᱤ ᱯᱚᱨᱤᱠᱠᱷᱟ ᱠᱚᱦᱚᱸ ᱚᱱᱠᱟᱜᱮ ᱮᱢ ᱠᱟᱜ ᱢᱮ ᱥᱮ ᱜᱟᱱᱼᱼᱼ ᱠᱷᱟᱱ ᱞᱟᱜᱟᱣᱮᱱᱟ ᱱᱚᱜ-ᱚ ᱱᱚᱝᱠᱟ᱾ ᱥᱮ ᱪᱮ ᱠᱟ?
ᱦᱳᱭ ᱦᱳᱭ ᱟᱵᱚ ᱫᱚ ᱚᱱᱮ ᱚᱱᱟᱜᱼᱼᱼ ᱛᱮ ᱜᱮ ᱥᱮᱱ ᱞᱮᱱᱟ ᱠᱳᱱᱳ ᱢᱟᱱᱮ, ᱩᱱᱟᱹᱜ ᱮᱠᱴᱟ ᱜᱩᱨᱩᱛᱚ ᱥᱟᱹᱦᱤᱡᱽ ᱫᱚ ᱵᱟᱵᱚᱱ ᱮᱢᱟ ᱡᱟᱦᱟᱱᱟᱜ ᱡᱤᱱᱤᱥ ᱜᱮ᱾
ᱟᱸᱻ ᱟᱨ ᱡᱟᱦᱟᱸ, ᱜᱟᱨᱡᱮᱱ ᱠᱟᱛᱷᱟ ᱦᱳᱭᱛᱚ ᱵᱮᱱ ᱞᱟᱹᱭ ᱠᱮᱫᱟ ᱜᱟᱨᱡᱮᱱ ᱠᱚᱦᱚᱸ ᱵᱟᱹᱵᱩ ᱥᱮ ᱢᱟᱹᱭᱮ ᱯᱟᱲᱦᱟᱣᱮᱫ ᱠᱷᱟᱱ ᱯᱟᱲᱦᱟᱣᱮᱫ ᱜᱮᱭᱟ ᱢᱟᱱᱮ ᱩᱱᱤ ᱪᱮᱛᱟᱱ ᱜᱟᱭᱤᱰ ᱵᱟᱹᱱᱩᱜ-ᱟ ᱦᱟᱝ᱾
ᱦᱳᱭ ᱜᱚᱢᱠᱮ᱾
ᱦᱚᱸᱻ
ᱦᱮ ᱚᱱᱟ ᱫᱚᱞᱤᱧ ᱢᱮᱱᱟ ᱡᱮ ᱟᱵᱚ ᱡᱮ ᱵᱟᱵᱚᱱ ᱞᱟᱦᱟ ᱫᱟᱲᱮᱭᱟᱜ-ᱟ ᱚᱱᱠᱟ ᱠᱟᱛᱷᱟ ᱫᱚ ᱵᱟᱝ ᱠᱟᱱᱟ᱾ ᱱᱚᱜ-ᱚᱭ ᱡᱮ ᱛᱮᱦᱮᱸᱧ ᱜᱟᱯᱟ ᱱᱚᱜ-ᱚᱭ ᱡᱟᱦᱟᱸ ᱛᱤᱱᱟᱹᱜ ᱟᱵᱚᱨᱮᱱ ᱱᱚᱜ-ᱚᱭ ᱱᱚᱜ-ᱚᱭ ᱵᱳᱞ ᱠᱷᱮᱞ ᱠᱚ ᱦᱩᱭᱩᱜ ᱠᱟᱱᱟ ᱧᱮᱞ ᱵᱮᱱ᱾ ᱵᱚᱞ ᱠᱷᱮᱹᱞ ᱠᱚᱨᱮ ᱦᱚᱸ ᱚᱛᱷᱮᱱ ᱡᱟᱭᱜᱟ ᱨᱮᱜᱮ ᱧᱮᱞ ᱵᱮᱱ ᱡᱟᱦᱟᱸ ᱛᱤᱱᱟᱹᱜ ᱴᱩᱨᱱᱟᱢᱮᱱᱴ ᱦᱩᱭᱩᱜ ᱠᱟᱱᱟ, ᱧᱮᱞ ᱵᱮᱱ ᱡᱟᱹᱥᱛᱤ ᱠᱟᱭᱛᱮ ᱟᱵᱚ ᱥᱟᱱᱛᱟᱲ ᱦᱚᱯᱚᱱ ᱜᱮ ᱡᱟᱹᱛᱤᱼᱼᱼ ᱛᱤ ᱵᱮᱥ ᱠᱚ ᱠᱷᱮᱹᱞ ᱠᱟᱱᱟ᱾ ᱵᱮᱥ ᱠᱚ ᱠᱷᱮᱹᱞ ᱠᱟᱱᱟ ᱠᱤᱱᱛᱩ ᱩᱱᱠᱩ ᱚᱱᱟ ᱡᱟᱭᱜᱟ ᱚᱠᱚᱭ ᱩᱫᱩᱜ ᱟᱠᱚᱣᱟ ᱡᱮ ᱱᱚᱰᱮ ᱥᱮᱱ ᱞᱮᱱᱠᱷᱟᱡ ᱟᱢᱟᱜ ᱢᱤᱫᱴᱤᱡ ᱠᱮᱨᱤᱭᱟᱨ ᱵᱮᱱᱟᱜ-ᱟ ᱢᱮᱱᱛᱮ ᱵᱮᱥ ᱧᱚᱜ᱾
ᱦᱩᱸ᱾
ᱢᱟᱱᱮ ᱡᱟᱦᱟᱸᱱᱟᱜ ᱚᱱᱠᱟᱱᱟᱜ ᱡᱟᱦᱟᱸ ᱵᱷᱟᱹᱞᱤ ᱧᱚᱜ ᱴᱤᱢ ᱨᱮ ᱡᱩᱫᱤ ᱡᱟᱭᱜᱟᱭ ᱧᱟᱢᱟ᱾ ᱛᱟᱦᱚᱸᱞᱮ ᱚᱴᱳᱢᱮᱴᱤᱠᱞᱤ ᱢᱟᱱᱮ ᱞᱟᱦᱟ ᱥᱮᱫ ᱮ ᱨᱟᱠᱟᱵᱽ ᱜᱮᱭᱟ᱾
ᱡᱟᱦᱟᱸ ᱫᱚ ᱯᱨᱚᱯᱷᱮᱥᱚᱱᱟᱞ ᱠᱷᱮᱞ ᱡᱟᱦᱟᱸ ᱠᱚ ᱢᱮᱛᱟᱜ᱾
ᱯᱨᱚᱯᱷᱮᱥᱚᱱᱟᱞ ᱠᱷᱮᱞ ᱛᱟᱦᱚᱸᱞᱮ ᱱᱚᱜ ᱱᱚᱝᱠᱟ ᱦᱚᱭᱛᱳ ᱩᱱᱠᱩ ᱦᱚᱸ ᱡᱩᱫᱤ ᱜᱟᱭᱤᱰ ᱠᱚ ᱧᱟᱢ ᱠᱮᱭᱟ ᱚᱱᱠᱟ ᱧᱚᱜ ᱵᱷᱟᱵᱽ ᱛᱮ᱾ ᱛᱟᱦᱚᱸᱞᱮ ᱱᱤᱥᱪᱚᱭ ᱩᱱᱠᱩ ᱦᱚᱸᱠᱚ ᱨᱟᱠᱟᱵᱽ ᱜᱮᱭᱟ ᱡᱮ ᱟᱵᱚ ᱵᱮᱥ ᱠᱤ ᱥᱟᱱᱛᱟᱲ ᱦᱚᱯᱚᱱ ᱩᱱᱟᱹᱜ ᱵᱟᱠᱚ ᱠᱷᱮᱹᱞ ᱠᱟᱱᱟ ᱧᱮᱞ ᱠᱚᱵᱤᱱ ᱟᱵᱤᱱ ᱞᱟᱹᱴᱩ ᱞᱟᱹᱴᱩ ᱱᱚᱜ-ᱚᱭ ᱡᱟᱦᱟᱸ ᱢᱮᱱᱟᱞᱤᱧ ᱡᱮ ᱠᱳᱞᱠᱟᱛᱟ ᱨᱮ ᱡᱟᱦᱟᱸ ᱛᱤᱱᱟᱹᱜ ᱤᱭᱟᱹ ᱠᱚ ᱦᱩᱭᱩᱜ ᱠᱟᱱᱟ ᱞᱤᱜ ᱠᱚ, ᱟᱹᱞᱤᱧ ᱫᱚ ᱚᱱᱛᱮ ᱛᱟᱦᱮᱸ ᱞᱮᱱᱟ ᱛᱚ ᱠᱤᱪᱷᱩ ᱯᱩᱠᱤᱭᱟᱹ ᱯᱟᱸᱪ ᱵᱚᱪᱷᱚᱨ ᱜᱟᱱ ᱛᱟᱦᱚᱸᱞᱮ ᱱᱚᱜ-ᱚᱭ ᱠᱤᱪᱷᱩᱜᱟᱱ ᱚᱱᱟ ᱠᱷᱮᱹᱞ ᱦᱩᱭᱩᱜ-ᱟ ᱚᱱᱟ ᱠᱚ ᱞᱤᱧ ᱧᱮᱞ ᱵᱟᱲᱟ ᱟᱠᱟᱫ ᱠᱚᱣᱟ ᱡᱮ ᱟᱵᱚ ᱟ ᱟᱹᱛᱩ ᱠᱚᱨᱮᱱ ᱡᱟᱦᱟᱸ ᱞᱮᱠᱟ ᱜᱤᱫᱽᱨᱟᱹ ᱠᱚ ᱠᱷᱮ ᱞᱟ᱾
ᱦᱳᱭ,
ᱢᱟᱱᱮ ᱱᱩᱝᱠᱩ ᱩᱱᱠᱩ ᱜᱤᱫᱽᱨᱟᱹ ᱫᱚ ᱩᱱᱠᱩ ᱠᱷᱚᱱᱟᱜ ᱡᱚᱛᱷᱮᱥᱴᱚ ᱟᱵᱚ ᱠᱚᱨᱮᱱ ᱜᱤᱫᱽᱨᱟᱹ ᱫᱚ ᱟᱹᱰᱤ ᱵᱷᱟᱹᱞᱤ ᱠᱚ ᱠᱷᱮᱹᱞᱟ᱾
ᱦᱩᱸ ᱦᱩᱸ ᱦᱩᱸ ᱟᱫᱚ ᱟᱵᱚ ᱫᱚ ᱯᱩᱱ ᱜᱟᱱᱚᱜ-ᱟ ᱡᱟᱦᱟᱸ ᱫᱚ ᱚᱸᱰᱮ ᱪᱟᱞᱟᱜ ᱞᱟᱹᱜᱤᱫ ᱢᱟᱱᱮ ᱡᱟᱦᱟᱸ ᱥᱤᱲᱤ ᱵᱟᱲᱟᱭ ᱵᱟᱹᱱᱩᱜ᱾ ᱛᱟᱵᱚᱱᱟ ᱡᱟᱦᱟᱸ ᱯᱟᱭᱪᱷᱤ ᱵᱚᱱ ᱢᱮᱛᱟᱜ ᱠᱟᱱ ᱥᱮ ᱪᱮᱫ᱾
ᱦᱳᱭ ᱦᱳᱭ᱾ ᱦᱩᱸ᱾
ᱦᱮᱸ ᱟᱫᱚ ᱚᱱᱟ ᱦᱚᱸ ᱫᱚᱨᱠᱟᱨ ᱠᱟᱱ ᱜᱮᱭᱟ, ᱟᱫᱚ ᱚᱱᱟ ᱠᱚᱨᱮ ᱦᱚᱸ ᱢᱤᱫ ᱵᱟᱨ ᱦᱚᱲ ᱫᱚ ᱟᱵᱚ ᱠᱚ ᱞᱟᱦᱟᱜ ᱦᱩᱭᱩᱜ ᱛᱟᱵᱚᱱᱟ ᱯᱟᱭᱴᱷᱟ ᱵᱮᱱᱟᱣ
ᱦᱩᱸᱻ
ᱟᱨ ᱟᱵᱚ ᱠᱚᱣᱟᱜ ᱦᱚᱸ ᱡᱟᱦᱟᱸ ᱫᱚ ᱥᱟᱵᱽ ᱠᱟᱜ ᱵᱮᱱ ᱟᱻ ᱵᱟᱝᱠᱚ ᱪᱟᱞᱟᱣ ᱠᱟᱱ ᱨᱮ ᱦᱚᱸ ᱚᱱᱠᱟ ᱚᱸᱰᱮ ᱴᱟᱨᱜᱮᱴ ᱫᱚᱦᱚᱸ ᱦᱩᱭᱩᱜ-ᱟ ᱤᱧ ᱫᱚ ᱡᱮ ᱚᱣᱟᱨᱞᱰ ᱠᱟᱯ ᱨᱮ ᱢᱤᱫ ᱫᱤᱱ ᱦᱤᱞᱳᱜ ᱤᱧ ᱠᱷᱮᱞᱳᱜ-ᱟ ᱛᱟᱦᱚᱸᱞᱮ ᱠᱷᱟᱱ ᱫᱚ ᱱᱤᱥᱪᱳᱭ ᱡᱩᱫᱤ ᱪᱮᱥᱴᱟ ᱧᱮᱞ ᱤᱧ ᱫᱚ ᱦᱟᱸᱰᱮᱧ ᱪᱟᱞᱟᱜ-ᱟ᱾ ᱛᱟᱦᱚᱸᱞᱮ ᱠᱷᱟᱱ, ᱢᱤᱫᱴᱟᱝ ᱚᱱᱮ ᱡᱮ ᱮᱢ ᱥᱮ ᱡᱚᱥ ᱴᱟᱨᱜᱮᱴ ᱟᱠᱟᱫᱟ ᱛᱟᱨᱢᱟᱱᱮ ᱩᱱ ᱥᱟᱺᱜᱤᱧ ᱵᱟᱭ ᱪᱟᱞᱟᱜ ᱨᱮ ᱦᱚᱸ ᱟᱡ ᱛᱚ ᱚᱱᱟ ᱢᱤᱫᱴᱟᱝ ᱤᱭᱟᱹ ᱟᱭᱟᱜ ᱯᱨᱚᱯᱷᱮᱥᱚᱱᱟᱞ ᱤᱭᱟᱹ ᱨᱮ ᱤᱫᱤ ᱫᱟᱲᱮᱭᱟᱜ ᱟᱭ ᱚᱱᱟ ᱠᱷᱮᱞ ᱜᱮ ᱟᱨ ᱵᱟᱵᱩ ᱠᱚᱫᱚ ᱦᱳᱭᱛᱳ ᱡᱟᱦᱟᱸᱭ ᱠᱚ ᱠᱷᱮᱞ ᱠᱟᱱᱟ ᱛᱚ ᱠᱷᱮᱞ ᱠᱟᱱᱟ ᱠᱚ ᱟᱭᱟᱜ ᱠᱚᱭᱮᱠᱴᱤ ᱫᱩ ᱪᱟᱨ ᱵᱚᱪᱷᱚᱨ ᱞᱟᱹᱜᱤᱫ ᱡᱟᱦᱟᱸ ᱫᱚ
ᱦᱮᱸ ᱦᱮᱸ
ᱦᱮᱸ ᱟᱫᱚ ᱚᱱᱟᱛᱮ, ᱦᱮ ᱞᱟᱹᱭ ᱵᱮᱱ
ᱯᱟᱲᱦᱟᱣ ᱦᱚᱸ ᱡᱟᱹᱱᱤᱡ ᱚᱱᱠᱟᱜ ᱜᱮ ᱛᱟᱦᱚᱞᱮ ᱦᱟᱜ
ᱦᱳᱭ ᱯᱟᱲᱦᱟᱣ ᱦᱚᱸ ᱚᱱᱮ ᱚᱱᱠᱟ ᱜᱮᱛᱚ ᱦᱩᱭᱩᱜ ᱠᱟᱱ ᱛᱟᱵᱚᱱᱟ ᱟᱵᱚ ᱠᱚᱣᱟᱜ ᱫᱚ ᱟᱫᱚ ᱚᱱᱟ ᱫᱚᱞᱤᱧ ᱢᱮᱱᱟ ᱟᱫᱚ ᱱᱚ ᱟᱫᱚ ᱚᱱᱮ ᱛᱮᱜᱮᱞᱤᱧ ᱢᱮᱱᱫᱟ ᱯᱟᱛᱟ ᱯᱚᱨᱚᱵᱽ ᱵᱚᱱ ᱪᱟᱞᱟᱜ ᱠᱷᱟᱱᱟ ᱱᱚᱜ-ᱚᱭ ᱡᱮᱢᱚᱱ ᱱᱮᱥᱟ ᱜᱨᱚᱥᱛᱚᱜ ᱠᱟᱱᱟ ᱵᱚᱱ ᱟᱹᱰᱤ ᱡᱟᱹᱥᱛᱤ ᱛᱮᱦᱤᱧ ᱜᱟᱯᱟ
ᱟᱪᱪᱷᱟ
ᱱᱚᱜ-ᱚᱭ ᱱᱟ ᱠᱚᱦᱚᱸ ᱡᱮᱢᱚᱱ ᱡᱩᱫᱤ ᱚᱲᱟᱜ ᱜᱟᱨᱡᱮᱱ ᱠᱤᱪᱷᱩ ᱦᱳᱞᱳᱣ ᱠᱟᱹᱴᱤᱡ ᱵᱚᱱ ᱜᱟᱭᱤᱰ ᱠᱚᱣᱟ ᱮᱛᱚ ᱜᱤᱫᱨᱟᱹᱨ ᱠᱤᱪᱷᱩᱴᱟ ᱦᱚᱞᱮ ᱠᱚ ᱥᱤᱠᱷᱱᱟᱹᱛ ᱠᱚ ᱧᱟᱢ ᱢᱟ᱾ ᱡᱮ ᱦᱮᱸ ᱵᱟᱝ ᱢᱟ ᱚᱱᱟ ᱡᱩᱫᱤ ᱩᱱᱤ ᱡᱟᱦᱟᱸᱭ ᱜᱤᱫᱟᱹᱨ ᱜᱮ ᱧᱮᱞ ᱠᱚᱵᱮᱱ ᱛᱮᱦᱮᱧ ᱜᱟᱯᱟ ᱫᱚ ᱟᱹᱰᱤ ᱡᱟᱹᱥᱛᱤ ᱢᱟᱱᱮ ᱱᱮᱥᱟ ᱜᱨᱚᱥᱛᱚ ᱨᱮᱵᱚᱱ ᱥᱮᱱ ᱠᱟᱱᱟ᱾ ᱟᱨ ᱱᱮᱥᱟᱜᱨᱚᱥᱛᱚ ᱯᱨᱳᱜᱨᱟᱢ ᱥᱮᱱᱚᱜ ᱠᱟᱱᱟ ᱠᱚ ᱱᱮᱥᱟᱜᱨᱚᱥᱛᱚᱜ ᱠᱟᱱᱟ ᱠᱚ ᱵᱟᱨᱯᱮ ᱫᱤᱱ ᱫᱷᱚᱨᱮ ᱚᱱᱟ ᱨᱮᱱᱟᱜ ᱴᱟᱱ ᱫᱚ ᱛᱟᱦᱮᱱ ᱠᱟᱱ ᱛᱟᱭ ᱜᱮᱭᱟ᱾
ᱦᱟᱸᱻ
ᱚᱱᱟ ᱠᱚᱛᱮ ᱦᱚᱸ ᱠᱤᱪᱷᱩ ᱤᱯᱷᱮᱠᱴ ᱯᱟᱲᱟᱜ ᱠᱟᱱ ᱜᱮᱭᱟ᱾ ᱢᱤᱫ ᱫᱷᱟᱣ ᱡᱩᱫᱤ ᱟᱵᱮᱱ ᱡᱟᱦᱟᱱᱟᱜ ᱤᱭᱟᱹ ᱨᱮᱵᱮᱱ ᱯᱟᱲᱟᱣᱱᱟ ᱢᱟᱱᱮ ᱡᱟᱦᱟᱱᱟᱜ ᱡᱤᱱᱤᱥ ᱨᱤᱜᱤ ᱟᱵᱮᱱ ᱱᱚᱜ ᱱᱮᱥᱟ ᱯᱟᱹᱱᱤ ᱠᱚᱨᱮ ᱜᱮ ᱞᱤᱧ ᱞᱟᱹᱭ ᱫᱟ ᱚᱱᱟ ᱠᱤᱪᱷᱩ ᱫᱚ ᱵᱟᱝ, ᱟᱹᱵᱮᱱ ᱡᱟᱦᱟᱱᱟᱜ ᱡᱤᱱᱤᱥ ᱨᱮᱜᱮ, ᱢᱤᱫ ᱫᱷᱟᱣ ᱡᱩᱫᱤ ᱟᱵᱮᱱᱟᱜ ᱤᱭᱟᱹᱨᱮ ᱢᱟᱱᱮ ᱵᱚᱦᱚᱜ ᱨᱮ ᱵᱚᱞᱚᱭᱮᱱᱟ ᱡᱮ ᱱᱚᱣᱟ ᱥᱮ ᱚᱱᱟ ᱢᱟᱱᱮ ᱡᱟᱦᱟᱱᱟᱜ ᱜᱮ ᱯᱟᱲᱦᱟᱣ ᱫᱤᱠ ᱛᱮ ᱦᱳᱠ ᱱᱮᱥᱟᱜᱨᱚᱥᱛᱚ ᱦᱳᱠ ᱯᱟᱛᱟ ᱪᱷᱟᱛᱟ ᱫᱟᱬᱟᱱ ᱦᱳᱠ ᱢᱟᱱᱮ ᱠᱷᱮᱞ ᱤᱭᱟᱹ ᱠᱚᱦᱚᱸ ᱡᱟᱦᱟᱱᱟᱜ ᱢᱤᱫᱴᱤᱡ ᱡᱤᱱᱤᱥ ᱡᱩᱫᱤ ᱵᱚᱞᱚ ᱟᱫ ᱵᱮᱱᱟ ᱟᱵᱮᱱ ᱫᱚ ᱚᱱᱟ ᱪᱷᱟᱲᱟ ᱮᱴᱟᱜᱟᱜ ᱵᱟᱵᱤᱱ ᱪᱤᱱᱛᱟᱹᱭᱟ ᱥᱮ ᱟᱫᱚ ᱚᱱᱟ ᱠᱚ ᱦᱚᱭᱛᱮ ᱛᱮᱦᱚᱸ ᱢᱟᱱᱮ ᱠᱤᱪᱷᱩ ᱵᱚᱱ ᱞᱟᱛᱟᱨ ᱤᱫᱤ ᱜᱮᱭᱟ ᱡᱮ ᱚᱱᱟ ᱠᱚᱦᱚᱸ ᱡᱟᱹᱥᱛᱤ ᱵᱚᱱ ᱵᱮᱵᱚᱦᱟᱨ ᱦᱚ ᱠᱚᱣᱟᱜ ᱜᱤᱫᱟᱹᱨ ᱢᱟᱱᱮ ᱵᱮᱵᱚᱦᱟᱨ ᱮᱫ ᱛᱟᱵᱚᱱᱟᱠᱚ ᱛᱟᱦᱚᱞᱮ ᱚᱱᱟ ᱛᱮᱦᱚᱸ ᱢᱟᱱᱮ ᱞᱟᱦᱟ ᱥᱮᱫ ᱫᱚ ᱵᱟᱠᱚ ᱪᱤᱱᱛᱟᱹ ᱫᱷᱟᱨᱟᱭ ᱮᱫᱟ ᱡᱮ ᱪᱤᱠᱠᱟ ᱠᱟᱛᱮ ᱤᱧ ᱴᱤᱠᱟᱹᱭᱟ ᱟᱨ ᱱᱚᱜᱼᱚᱭ ᱛᱮᱦᱮᱧ ᱜᱟᱯᱟ ᱡᱟᱦᱟᱸ ᱛᱤᱱᱟᱹᱜ ᱵᱟᱦᱨᱮ ᱠᱟᱹᱢᱤ ᱠᱚ ᱪᱟᱞᱟᱜ ᱠᱟᱱ ᱛᱟᱵᱚᱱᱟ ᱟᱹᱰᱤ ᱡᱟᱹᱥᱛᱤ ᱜᱮ ᱠᱚ ᱪᱟᱞᱟᱜ ᱠᱟᱱᱟ ᱠᱟᱱ ᱛᱟᱵᱚᱱᱟ᱾
ᱦᱮᱸ
ᱚᱱᱟ ᱠᱚᱦᱚᱸ ᱞᱤᱧ ᱧᱮᱞᱮᱫ ᱠᱚᱣᱟ ᱡᱮ ᱟᱹᱛᱷᱟᱹᱱ ᱜᱟᱱ ᱦᱚᱲ ᱠᱚ ᱥᱮᱱᱚᱜ ᱠᱟᱱᱟ ᱥᱮᱱ ᱠᱟᱛᱮᱫ ᱦᱚᱸ ᱠᱤᱱᱛᱩ ᱩᱱᱟᱹᱜ ᱴᱟ ᱫᱚ ᱵᱟᱠᱚ ᱩᱱᱱᱚᱛᱤ ᱫᱟᱲᱮᱜ ᱠᱟᱱᱟ᱾ ᱟᱹᱞᱤᱧ ᱞᱤᱧ ᱧᱮᱞ ᱫᱟ ᱡᱮ ᱥᱮᱱ ᱠᱟᱛᱮᱫ ᱢᱟ ᱵᱷᱟᱹᱞᱤ ᱜᱮᱠᱚ ᱯᱚᱭᱥᱟ ᱠᱚ ᱤᱭᱟᱹ ᱠᱚᱨᱟᱣᱮᱫ ᱚᱱᱟ ᱠᱷᱚᱱᱟᱜ ᱜᱮ ᱪᱮᱫᱟᱜ ᱢᱟᱱᱮ ᱜᱤᱫᱟᱹᱨ ᱠᱚ ᱢᱟᱱᱮ ᱵᱟᱠᱚ ᱩᱱᱱᱚᱛᱤᱭᱮᱫᱟ ᱡᱮ ᱤᱧ ᱠᱟᱹᱴᱤᱡ ᱱᱤᱱᱟᱹᱜ ᱴᱟᱠᱟᱧ ᱠᱟᱢᱟᱣ ᱠᱟᱫᱟ ᱥᱮ ᱤᱧ ᱱᱤᱛᱚᱜ ᱡᱟᱦᱟᱱᱟᱜ ᱤᱧ ᱠᱚᱨᱟᱣ ᱨᱮᱱᱟᱜ ᱤᱧ ᱪᱮᱥᱴᱟᱭᱟ ᱚᱱᱟ ᱢᱟᱱᱮ ᱡᱟᱦᱟᱸ ᱛᱤᱱᱟᱧ ᱟᱨᱡᱟᱣ ᱟᱹᱜᱩ ᱟᱠᱟᱫ ᱚᱱᱟ ᱛᱮᱜᱮ᱾ ᱠᱤᱱᱛᱩ ᱚᱱᱟ ᱮᱠᱴᱟ ᱫᱚ ᱵᱟᱵᱚᱱ ᱪᱤᱱᱛᱟᱹᱭ ᱫᱟ ᱚᱱᱟ ᱡᱤᱱᱤᱥ ᱫᱚ ᱟᱵᱚ ᱦᱤᱡᱩᱜ ᱠᱟᱱᱟ ᱠᱚ ᱚᱱᱟ ᱴᱟᱠᱟ ᱯᱚᱭᱥᱟ ᱜᱮ᱾ ᱦᱟᱸᱰᱤᱧ ᱪᱟᱞᱟᱜᱼᱟ ᱱᱚᱰᱮᱧ ᱪᱟᱞᱟᱜᱼᱟ ᱥᱮ ᱦᱟᱱᱟᱧ ᱠᱚ ᱠᱷᱚᱨᱚᱪᱟ ᱱᱚᱣᱟᱧ ᱠᱷᱚᱨᱚᱪᱟ ᱤᱱᱟᱹ ᱛᱮᱜᱮ᱾ ᱡᱮ ᱟᱭᱟᱜ ᱵᱷᱚᱵᱤᱥᱥᱚᱭ ᱫᱚ ᱚᱱᱟᱛᱮ ᱡᱮ ᱟᱨᱡᱟᱣ ᱟᱹᱜᱩ ᱠᱟᱹᱫᱟᱹᱧ, ᱚᱱᱟᱛᱮ ᱤᱧᱟᱹᱜ ᱵᱷᱚᱵᱤᱥᱥᱚᱭ ᱡᱟᱦᱟᱱᱟ ᱤᱧ ᱱᱤᱛᱚᱜ ᱨᱤᱧ ᱠᱟᱹᱴᱤᱤᱧ ᱥᱮᱴᱮᱞ ᱠᱟᱜᱼᱟ ᱡᱟᱦᱟᱱᱟᱜ ᱫᱤᱠ ᱛᱮᱜᱮ, ᱦᱚᱞᱳ ᱱᱚᱜᱼᱚᱭ ᱵᱮᱵᱽᱥᱟ ᱵᱟᱱᱤᱡᱽᱡᱚ ᱡᱟᱦᱟᱱᱟᱜ ᱛᱮᱜᱮ ᱦᱩᱭᱩᱜ ᱠᱟᱱ ᱜᱮᱭᱟ ᱛᱮᱤᱦᱤᱧ ᱜᱟᱯᱟ ᱫᱚ, ᱡᱮ ᱟᱵᱮᱱᱟᱜ ᱡᱟᱦᱟᱱᱟᱜ ᱵᱮᱵᱥᱟ ᱵᱮᱱ ᱠᱷᱩᱞᱟᱹᱣ ᱠᱟᱫᱟ ᱠᱤᱝᱵᱟ ᱾ ᱚᱱᱟ ᱯᱚᱭᱥᱟ ᱠᱚᱛᱮ ᱜᱮ ᱚᱲᱟᱜ ᱨᱮ ᱱᱚ ᱪᱟᱥᱵᱟᱥ ᱵᱮᱱ ᱠᱚᱨᱟᱣ ᱠᱮᱫᱟ, ᱚᱱᱟ ᱮᱠᱴᱟ ᱫᱚ ᱵᱟᱵᱚᱱ ᱪᱤᱱᱛᱟᱹᱭ ᱫᱟ, ᱠᱤᱱᱛᱩ ᱱᱚᱜᱼᱱᱟᱜᱮ ᱟᱵᱚ ᱡᱟᱦᱟᱸᱭ ᱜᱟᱨ ᱨᱮᱱ ᱠᱚ ᱢᱮᱱᱟᱜ ᱵᱚᱱᱟ ᱡᱟᱦᱟᱸᱭ ᱠᱚ, ᱜᱤᱫᱟᱹᱨ ᱠᱚ ᱪᱟᱞᱟᱜ ᱠᱟᱱᱟ, ᱩᱱᱠᱩ ᱡᱩᱫᱤ ᱠᱤᱪᱷᱩ ᱵᱚᱱ ᱞᱟᱹᱭ ᱟᱠᱚᱣᱟ ᱡᱮ, ᱦᱮᱸ ᱵᱟᱹᱵᱩ ᱟᱢ ᱫᱚ ᱱᱤᱱᱟᱹᱜ ᱮᱢ ᱟᱹᱜᱩ ᱠᱮᱫᱟ ᱛᱟᱦᱚᱞᱮ ᱱᱤᱛᱚᱜ ᱫᱚ ᱱᱚᱣᱟ ᱯᱚᱭᱥᱟ ᱫᱚ ᱡᱟᱦᱟᱸ ᱨᱮ ᱡᱩᱫᱤ ᱠᱟᱡᱽ ᱨᱮᱢ ᱞᱟᱜᱟᱣ ᱠᱮᱭᱟ, ᱟᱢᱟᱜ ᱜᱮ ᱯᱚᱨᱚᱵᱚᱨᱛᱤ ᱨᱮ ᱟᱢᱟᱜ ᱜᱮ ᱞᱟᱵᱷᱚᱜᱼᱟ, ᱱᱤᱝᱠᱟᱹ ᱠᱟᱛᱮᱫ ᱦᱚᱸ ᱠᱤᱪᱷᱩᱴᱟ ᱦᱚᱞᱳ ᱢᱟᱱᱮ ᱩᱱᱱᱚᱛᱤ ᱫᱟᱲᱮᱭᱟᱜᱼᱟ ᱡᱟᱦᱟᱱᱟᱜ ᱡᱟᱭᱜᱟ ᱨᱮ, ᱟᱡᱼᱮ ᱥᱮᱱ ᱫᱟᱲᱮᱭᱟᱜᱼᱟᱭ᱾
ᱦᱮᱸ,
ᱥᱮ ᱪᱮᱫ ᱜᱚᱢᱠᱮ? ᱦᱚᱜ
ᱦᱳᱭ ᱦᱳᱭ, ᱟᱫᱚ ᱱᱚᱣᱟ ᱦᱚᱸ ᱡᱟᱦᱟᱸ ᱵᱮᱱ ᱞᱟᱹᱭ ᱠᱮᱫᱟ, ᱱᱚᱣᱟ ᱵᱷᱟᱹᱞᱤ ᱠᱟᱛᱷᱟ ᱜᱮᱵᱮᱱ ᱞᱟᱹᱭ ᱠᱮᱫᱟ, ᱟᱫᱚ ᱱᱚᱣᱟ ᱦᱚᱸ ᱛᱟᱦᱚᱞᱮ ᱯᱨᱚᱛᱤᱴᱤ ᱜᱟᱶᱛᱟ ᱥᱮ, ᱯᱚᱛᱤᱴᱤ ᱯᱚᱨᱤᱵᱟᱨ ᱠᱷᱚᱱ ᱱᱚᱣᱟ ᱥᱚᱪᱮᱛᱚᱱ ᱞᱟᱹᱜᱤᱫ ᱢᱟᱱᱮ ᱠᱟᱹᱢᱤᱨᱮ ᱟᱬᱜᱚᱜ ᱦᱩᱭᱩᱜᱼᱟ, ᱛᱚᱵᱮ ᱠᱷᱟᱱ ᱫᱚ ᱟᱵᱚ ᱞᱟᱦᱟ ᱫᱟᱲᱮᱭᱟᱜᱼᱟ ᱡᱟᱦᱟᱸ ᱫᱚ᱾
ᱦᱳᱭ,
ᱦᱩᱸ ᱦᱮ ᱵᱮᱥᱤᱠ ᱠᱷᱚᱱ ᱜᱮ ᱮᱻ ᱥᱮᱲᱟ ᱤᱫᱤ ᱫᱚ ᱡᱟᱦᱟᱸ ᱫᱚ, ᱟᱢ ᱦᱟᱯᱮᱱ ᱫᱤᱱ ᱦᱮᱞᱳᱜ ᱟᱢᱟᱜ ᱟ ᱤᱧ ᱠᱷᱚᱱ ᱫᱚ ᱡᱮᱢᱚᱱ, ᱱᱟᱯᱟᱭ ᱥᱟᱺᱦᱤᱡ ᱡᱤᱵᱚᱱᱮᱢ ᱠᱷᱟᱸᱰᱟᱣ ᱫᱟᱲᱮᱜ ᱱᱚᱜ ᱚᱱᱟᱜ ᱡᱤᱱᱤᱥ ᱤᱭᱟᱹᱛᱤ,
ᱦᱳᱭ ᱜᱚᱝᱠᱮ ᱦᱮᱸ,
ᱦᱮᱸ
ᱚᱱᱟ ᱜᱮᱥᱮ ᱫᱚᱨᱠᱟᱨ ᱡᱮ, ᱤᱧ ᱡᱟᱦᱟᱸ ᱞᱮᱠᱟᱧ ᱠᱚᱨᱟᱣ ᱠᱟᱫᱟ ᱢᱟᱱᱮ, ᱟᱢ ᱫᱚ ᱤᱧᱨᱮᱱ ᱦᱚᱯ -ᱯᱚᱱ ᱠᱟᱱᱟᱢ, ᱟᱢ ᱫᱚ ᱤᱧ ᱠᱷᱚᱱᱟᱜ ᱠᱤᱪᱷᱩ ᱵᱮᱴᱟᱨ ᱠᱚᱨᱟᱣ ᱢᱮ, ᱛᱚᱵᱮ ᱛᱚ ᱤᱱᱟᱹ ᱫᱷᱟᱯ ᱫᱷᱟᱯᱮ ᱛᱮ ᱢᱤᱫ ᱫᱷᱟᱣ ᱫᱷᱨᱮ ᱡᱮ ᱮᱠᱫᱚᱢ ᱦᱟᱱᱟ, ᱤᱧ ᱤᱧ ᱵᱟᱹᱧ ᱵᱟᱲᱟᱭᱟ ᱟᱢ ᱮᱠᱫᱚᱢ ᱞᱟᱹᱴᱩ ᱤᱭᱟᱹ ᱨᱮᱢ ᱥᱮᱱᱚᱜᱼᱟ᱾ ᱚᱱᱠᱟ ᱫᱚ ᱚᱱᱠᱟ ᱫᱚ ᱮᱠᱴᱟ ᱫᱚ